ᱦᱮᱸ ᱜᱚᱢᱠᱮ ᱡᱚᱦᱟᱨ ᱜᱮ᱾
ᱦᱳᱭ ᱜᱚᱢᱠᱮ ᱡᱚᱦᱟᱨ ᱜᱮ᱾
ᱮᱦᱚᱸᱜ᱾ ᱦᱮᱸ ᱟᱸᱡᱚᱢ ᱧᱟᱢᱚᱜ ᱠᱟᱱᱟ᱾ ᱟᱪᱪᱷᱟ᱾ ᱟᱨ ᱱᱟᱯᱟᱭ ᱵᱟᱲᱟ ᱜᱮᱭᱟ ᱵᱮᱱ ᱛᱚ?
ᱦᱳᱭ ᱟᱨ ᱱᱤᱭᱟᱹ ᱵᱮᱲᱟ ᱫᱚᱞᱤᱧ ᱱᱟᱯᱟᱭ ᱵᱟᱲᱟ ᱜᱮᱭᱟ᱾ ᱱᱚᱶᱟ ᱞᱮᱞᱮᱜᱮᱡ ᱢᱚᱸᱡᱽ ᱪᱚ ᱯᱩᱨᱤ ᱨᱮ ᱡᱚᱠᱷᱚᱱ ᱪᱟᱸᱫᱚ ᱵᱚᱸᱜᱟ ᱡᱟᱱᱟᱢ ᱮ ᱮᱢ ᱟᱠᱟᱫ ᱵᱚᱱᱟ ᱛᱟᱦᱞᱮ ᱨᱟᱹᱥᱠᱟᱹ ᱛᱮ ᱥᱮ ᱱᱟᱯᱟᱭ ᱛᱮ ᱛᱟᱦᱮᱱ ᱜᱮ ᱞᱟᱹᱠᱛᱤ ᱠᱟᱱᱟ ᱥᱮ?
ᱦᱮᱸ, ᱦᱮᱸ, ᱦᱮᱸ᱾ ᱟᱫᱚ ᱟᱵᱚ ᱫᱚ ᱟᱹᱥᱤ ᱞᱮᱠᱟ ᱵᱟᱨᱥᱤᱧ ᱢᱮᱱᱟᱜ ᱟᱠᱟᱫ ᱵᱚᱱᱟ, ᱱᱟᱯᱟᱭ ᱡᱩᱫᱤ ᱵᱟᱵᱚᱱ ᱛᱟᱦᱮᱱᱟ, ᱛᱟᱦᱞᱮ ᱠᱷᱟᱱ ᱫᱚ ᱪᱤᱠᱟᱹᱛᱮ ᱜᱟᱱᱚᱜᱼᱟ?
ᱦᱳᱭ, ᱦᱳᱭ, ᱱᱟᱯᱟᱭ ᱢᱟ ᱛᱟᱦᱮᱱ ᱞᱟᱹᱠᱛᱤ ᱠᱟᱱ ᱜᱮ᱾ ᱟᱨ ᱱᱟᱯᱟᱭ ᱵᱟᱵᱮᱱ ᱠᱟᱹᱢᱤ, ᱠᱟᱹᱢᱤ ᱞᱮᱠᱷᱟᱱ ᱦᱚᱸ ᱫᱤᱱᱟᱹᱢ ᱫᱤᱱ ᱱᱚᱶᱟ ᱟᱵᱚᱣᱟᱜ ᱡᱤᱭᱚᱱ ᱨᱮ ᱪᱤᱠᱟᱹᱛᱮ ᱠᱟᱹᱢᱤ ᱠᱟᱛᱮᱫ ᱵᱤᱱ ᱡᱚᱢᱟ, ᱟᱵᱚᱣᱟᱜ ᱢᱟ ᱠᱟᱹᱢᱤ ᱡᱚᱝ ᱦᱚᱲ ᱥᱮ᱾
ᱦᱮᱸ ᱦᱮᱸ᱾
ᱢᱤᱫ ᱵᱮᱲᱟ ᱵᱟᱹᱵᱤᱱ ᱠᱟᱹᱢᱤ ᱞᱮᱠᱷᱟᱱ ᱡᱚᱢᱟᱜ ᱵᱟᱝ ᱠᱩᱲᱟᱹᱜᱼᱟ᱾
ᱦᱮᱸ ᱦᱮᱸ᱾ ᱠᱟᱹᱢᱤ ᱢᱟ ᱞᱟᱜᱟᱣ ᱟᱵᱚᱱ ᱜᱮᱭᱟ᱾ ᱦᱮᱸ, ᱵᱟᱵᱚᱱ ᱠᱟᱹᱢᱤ ᱞᱮᱠᱷᱟᱱ ᱢᱟ ᱪᱮᱫ ᱵᱚᱱ ᱡᱚᱢᱟ? ᱦᱩᱸ᱾ ᱠᱟᱛ ᱠᱟᱛᱷᱟ ᱨᱮᱜᱮ ᱢᱮᱱᱟᱜ ᱟᱠᱟᱫᱼᱟ ᱡᱮ ᱵᱟᱨᱚ ᱢᱟᱥᱮ ᱛᱮᱨᱚ ᱪᱟᱥ ᱛᱚᱵᱮ ᱟᱹᱱᱤᱡ ᱫᱤᱱᱚ ᱵᱟᱫᱽ, ᱦᱮᱸ᱾ ᱦᱩᱸ᱾ ᱚᱱᱟ ᱠᱚ ᱠᱚᱫᱚ ᱠᱟᱛᱷᱟ ᱨᱮᱜᱮ ᱢᱮᱱᱟᱜ ᱟᱠᱟᱫ-ᱟ, ᱟᱫᱚ᱾ ᱠᱟᱹᱢᱤ ᱫᱚ ᱞᱟᱜᱟᱣ ᱟᱵᱚᱱ ᱜᱮᱭᱟ᱾
ᱮᱠᱫᱚᱢ ᱮᱠᱫᱚᱢ ᱵᱟᱹᱵᱤᱱ ᱠᱟᱹᱢᱤ ᱞᱮᱠᱷᱟᱱ, ᱟᱵᱚ ᱫᱚ ᱠᱟᱹᱢᱤ ᱵᱷᱚᱨᱥᱟ ᱜᱮᱥᱮ ᱥᱮᱫᱟᱭ ᱠᱷᱚᱱ ᱜᱮ᱾ ᱢᱟᱱᱮ ᱡᱟᱦᱟᱸ ᱛᱤᱱᱟᱹᱜ ᱧᱮᱜ ᱧᱟᱵᱚ ᱪᱮᱫ ᱞᱮᱠᱟᱞᱤᱧ ᱞᱟᱹᱭᱟ? ᱟᱵᱚ ᱱᱚᱶᱟ ᱥᱟ ᱟᱵᱚ ᱥᱟᱶᱛᱟ ᱫᱚ ᱥᱟᱱᱛᱟᱲ ᱥᱟᱶᱛᱟ ᱨᱮᱫᱚ ᱢᱟᱱᱮ ᱡᱟᱦᱟᱸ ᱛᱤᱱᱟᱹᱜ ᱜᱮᱵᱤᱱ ᱚᱞᱚᱜ ᱯᱟᱲᱦᱟᱜ ᱠᱮᱫ, ᱡᱟᱦᱟᱸ ᱛᱤᱱᱟᱹᱜ ᱜᱮᱵᱤᱱ ᱪᱟᱹᱠᱨᱤ ᱠᱮᱫ ᱥᱮ ᱚᱱᱟ ᱵᱟᱭᱨᱮ ᱨᱮᱵᱤᱱ ᱛᱟᱦᱮᱸᱭᱮᱱ ᱢᱟᱱᱮ ᱠᱟᱹᱢᱤ ᱫᱚ ᱞᱟᱜᱟᱣ ᱵᱚᱱ ᱜᱮᱭᱟ ᱥᱮ ᱟᱵᱚ ᱫᱚ ᱱᱚᱜᱼᱚ ᱱᱚᱝᱠᱟᱱᱟᱜ᱾
ᱦᱮᱸ ᱦᱮᱸ ᱦᱮᱸ᱾ ᱟᱫᱚ ᱢᱟ ᱜᱚᱝᱠᱮ ᱠᱟ, ᱯᱟᱲᱦᱟᱣ ᱠᱟᱛᱮᱫ ᱫᱚ ᱪᱮᱫ ᱦᱩᱭᱩᱜᱼᱟ, ᱥᱮ ᱪᱟᱹᱠᱨᱤ ᱠᱟᱛᱮᱜ ᱫᱚ ᱪᱮᱫ ᱦᱩᱭᱩᱜᱼᱟ? ᱟᱵᱚ ᱡᱟᱦᱟᱸᱭ ᱥᱟᱱᱛᱟᱲ ᱠᱚᱣᱟᱜ ᱡᱟᱦᱟᱸ ᱛᱤᱱᱟᱹᱜ ᱢᱟᱱᱮ ᱷᱟᱨᱚᱸᱡᱽ ᱢᱮᱱᱟᱜ ᱛᱟᱵᱚᱱᱟ ᱥᱮ᱾ ᱱᱚᱶᱟ ᱜᱷᱟᱨᱚᱸᱡᱽ ᱛᱚ ᱟᱨ ᱢᱤᱫ ᱵᱟᱨ ᱦᱚᱲᱟᱜ ᱜᱷᱟᱨᱚᱸᱡᱽ ᱫᱚ ᱵᱟᱝ ᱠᱟᱱ ᱛᱟᱵᱚᱱᱟ ᱥᱮ᱾ ᱟᱵᱚ ᱫᱚ ᱦᱩᱭᱩᱜ ᱠᱟᱱ ᱛᱟᱵᱚᱱᱟ᱾ ᱦᱩᱸ, ᱟᱨ ᱢᱟᱨᱟᱝ ᱢᱟᱨᱟᱝ ᱜᱷᱟᱨᱚᱸᱡᱽ ᱠᱟᱱ ᱛᱟᱵᱚᱱᱟ, ᱡᱟᱦᱟᱸ ᱨᱮᱫᱚ ᱟᱹᱰᱤ ᱟᱭᱢᱟ ᱦᱚᱲ ᱵᱚᱱ ᱛᱟᱦᱮᱱᱟ, ᱢᱤᱫᱴᱮᱱ ᱡᱤᱫᱴᱮᱱ ᱜᱷᱟᱸᱨᱚᱡᱽ ᱨᱮᱜᱮ ᱦᱮᱸᱥᱮ᱾ ᱛᱟᱦᱞᱮ ᱠᱷᱟᱱ ᱜᱚᱝᱠᱮ ᱢᱤᱫ ᱦᱚᱲ ᱪᱟᱹᱠᱨᱤ ᱠᱟᱛᱮᱫ ᱫᱚ ᱩᱱᱤ ᱟᱡ ᱢᱟᱱᱮ ᱛᱤᱱᱟᱹᱜ ᱴᱟᱠᱟᱭ ᱨᱳᱡᱽᱜᱟᱨ ᱛᱮ ᱩᱱᱟᱹᱜ ᱦᱚᱲ ᱮ ᱡᱚᱢ ᱦᱚᱪᱚ ᱠᱚᱣᱟ᱾ ᱦᱩᱸ᱾ ᱱᱚᱶᱟ ᱛᱚ ᱟᱨ ᱦᱟᱸᱜ ᱮᱠᱞᱟ ᱛᱮ ᱢᱤᱫ ᱦᱚᱲ ᱮ ᱪᱟᱹᱠᱨᱤᱭᱟ ᱟᱨ ᱩᱱᱟᱹᱜ ᱦᱚᱲ ᱡᱚᱢ ᱦᱚᱪᱚ ᱠᱚ ᱱᱚᱶᱟ ᱛᱮ ᱥᱚᱢᱵᱷᱚᱵᱽ ᱫᱚ ᱵᱟᱝ ᱠᱟᱱᱟ ᱥᱮ?
ᱵᱟᱝ ᱵᱟᱝ ᱵᱟᱝ᱾
ᱦᱩᱸ, ᱛᱟᱦᱞᱮ ᱠᱷᱟᱱ ᱫᱚ ᱟᱵᱚ ᱥᱟᱱᱛᱟᱲ ᱠᱚᱣᱟᱜ ᱜᱷᱟᱨᱚᱸᱡᱽ ᱨᱮᱫᱚ ᱥᱮ ᱥᱟᱶᱛᱟ ᱫᱚ ᱧᱮᱞ ᱵᱮᱱ ᱦᱟᱸᱜ ᱪᱟᱹᱠᱨᱤ ᱵᱟᱹᱠᱨᱤ ᱠᱟᱛᱮᱜ ᱦᱚᱸ ᱢᱟᱱᱮ ᱠᱟᱹᱢᱤ ᱫᱚ ᱞᱟᱜᱟᱣᱮᱫ ᱵᱚᱱ ᱜᱮᱭᱟ᱾
ᱦᱩᱸ᱾ ᱱᱚᱶᱟ ᱪᱟᱥ ᱨᱮ ᱛᱚ ᱠᱟᱴᱟᱜ ᱛᱚ ᱞᱟᱜᱟᱣ ᱟᱵᱚᱱ ᱜᱮᱭᱟ, ᱢᱟᱱᱮ ᱡᱟᱦᱟᱸ ᱛᱤᱱᱟᱹᱜ ᱜᱮᱵᱮᱱ ᱚᱞᱚᱜ ᱯᱟᱲᱦᱚᱜᱼᱟ ᱱᱚᱝᱠᱟ᱾ ᱛᱟᱦᱞᱮ ᱜᱚᱝᱠᱮ ᱞᱟᱹᱭᱮᱫᱼᱟ ᱞᱤᱧ ᱟᱞᱟᱝ ᱵᱟᱨᱮ ᱠᱤ ᱢᱟ ᱱᱚᱜᱼᱚᱭ ᱞᱟᱝ ᱜᱟᱞᱢᱟᱨᱟᱣ ᱵᱟᱲᱟᱭᱮᱫ ᱜᱮᱭᱟ, ᱛᱟᱦᱞᱮ ᱡᱟᱦᱟᱱᱟᱜ ᱢᱤᱫᱴᱮᱱ ᱚᱱᱠᱟ ᱥᱟᱛᱟᱢ ᱧᱚᱜ ᱥᱟᱛᱟᱢ ᱵᱟᱪᱷᱟᱣ ᱠᱟᱛᱮ ᱚᱱᱟ ᱵᱟᱨᱮ ᱛᱮ ᱜᱟᱞᱢᱟᱨᱟᱣ ᱞᱮᱠᱷᱟᱱ ᱱᱟᱯᱟᱭ ᱵᱟᱝ ᱱᱟᱯᱟᱭ ᱠᱚᱜ ᱛᱮ?
ᱟᱪᱪᱷᱟ, ᱥᱟᱛᱟᱢ ᱫᱚ ᱛᱟᱦᱞᱮ ᱠᱷᱟᱱ ᱜᱚᱝᱠᱮ? ᱟᱢ ᱜᱮ ᱢᱤᱫᱴᱮᱱ ᱥᱟᱛᱟᱢ ᱮᱢ ᱞᱟᱹᱭ ᱞᱮᱠᱷᱟᱱ ᱱᱟᱯᱟᱭ ᱠᱚᱜ ᱫᱚ, ᱢᱤᱫᱴᱮᱱ ᱞᱟᱹᱭ ᱢᱮ ᱚᱱᱟ ᱱᱤᱭᱟᱹ ᱠᱟᱹᱴᱤᱡ ᱞᱟᱝ ᱜᱚᱞᱯᱷᱚ ᱜᱚᱴᱟᱣᱟᱜᱼᱟ ᱟᱨ ᱪᱮᱫ?
ᱟᱪᱪᱷᱟ ᱟᱪᱪᱷᱟ ᱚᱱᱠᱟ ᱫᱚ ᱦᱟᱸᱜ ᱥᱟᱛᱟᱢ ᱵᱚᱞᱛᱮ ᱫᱩᱧ ᱞᱟᱹᱭᱮᱜᱼᱟ ᱤᱧ ᱫᱚ ᱡᱟᱦᱟᱸ ᱱᱤᱛᱚᱜ ᱧᱮᱞᱚᱜᱚᱜ ᱠᱟᱱᱟ ᱫᱟᱜ ᱠᱚ ᱫᱚᱢᱮ ᱵᱟᱹᱲᱤᱡᱚᱜ ᱠᱟᱱᱟ ᱦᱮᱸ ᱥᱮ
ᱦᱩᱸ ᱦᱩᱸ ᱦᱩᱸ ᱦᱩᱸ
ᱥᱮ ᱫᱟᱜ ᱠᱚᱨᱮᱱᱟᱜ ᱟᱭᱢᱟ ᱡᱟᱭᱜᱟ ᱨᱮᱜᱮ ᱧᱩ ᱫᱟᱜ ᱠᱚ ᱴᱷᱟᱹᱣᱠᱟᱹ ᱥᱟᱺᱦᱤᱡ ᱵᱟᱠᱚ ᱧᱟᱢᱮᱫᱼᱟ ᱦᱚᱲ ᱠᱚ ᱥᱮ ᱚᱠᱟ ᱞᱮᱠᱟᱱᱟᱜ ᱫᱟᱜ ᱠᱚᱵᱚᱱ ᱧᱩ ᱞᱮᱠᱷᱟᱱ ᱪᱮᱫ ᱞᱮᱠᱟ ᱱᱟᱯᱟᱭᱚᱜᱼᱟ ᱪᱮᱫ ᱞᱮᱠᱟᱛᱮ ᱫᱟᱜ ᱵᱚᱱ ᱵᱟᱧᱪᱟᱣ ᱫᱚᱦᱚᱭᱟ ᱱᱚᱜᱼᱚ ᱱᱚᱣᱟ ᱵᱟᱨᱮᱛᱮ ᱜᱟᱞᱢᱟᱨᱟᱣ ᱞᱮᱠᱷᱟᱱ ᱪᱮᱫ ᱞᱮᱠᱟ ᱦᱩᱭ ᱠᱚᱜᱛᱮ?
ᱦᱮᱸ ᱱᱚᱜᱼᱚᱱᱟ ᱢᱟ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱱᱚᱣᱟ ᱨᱮᱦᱚᱸ ᱜᱟᱞᱢᱟᱨᱟᱣ ᱞᱮᱠᱷᱟᱱ ᱫᱚ ᱱᱟᱯᱟᱭᱚᱜ ᱜᱮᱭᱟ। ᱦᱮᱸ ᱥᱮ ᱱᱚᱜᱼᱚᱭ ᱡᱮ ᱵᱮᱱ ᱞᱟᱹᱭᱫᱟ ᱫᱟᱜ ᱵᱟᱹᱲᱤᱡᱚᱜ ᱠᱟᱱᱟ ᱦᱮᱸ ᱥᱮ
ᱦᱳᱭ ᱦᱳᱭ
ᱦᱮᱸ ᱱᱚᱜᱼᱚᱭ ᱟᱵᱚ ᱟᱹᱛᱩᱻ ᱴᱚᱞᱟ ᱨᱮᱫᱚ ᱦᱟᱸᱜ ᱵᱚᱱ ᱵᱟᱲᱟᱭ ᱜᱮᱭᱟ ᱟᱵᱚ ᱫᱚ ᱡᱷᱚᱛᱚ ᱦᱚᱲᱜᱮ ᱦᱟᱸᱜ ᱯᱩᱠᱷᱨᱤ ᱨᱮᱜᱮ ᱦᱟᱸᱜ ᱵᱚᱱ ᱛᱩᱯᱩᱱᱟ ᱠᱷᱟᱱ ᱦᱮᱸ ᱥᱮ ᱵᱟᱝ ᱦᱮᱸ ᱟᱫᱚ ᱡᱚᱸᱦᱚᱜ ᱯᱩᱠᱷᱨᱤ ᱨᱮ ᱡᱚᱠᱷᱚᱱ ᱵᱚᱱ ᱛᱩᱯᱩᱱ ᱠᱟᱱᱟ ᱧᱮᱞᱚᱜ ᱠᱟᱱᱟ ᱦᱟᱸᱜ ᱧᱮᱞ ᱵᱮᱱ ᱟᱵᱚ ᱚᱸᱰᱮ ᱢᱟ ᱟᱵᱚ ᱦᱚᱸᱵᱚᱱ ᱛᱩᱯᱩᱱ ᱠᱟᱱ ᱦᱮᱸᱥᱮ ᱦᱮᱸ ᱛᱟᱯᱚᱨᱮ ᱟᱵᱚ ᱢᱟᱵᱚᱱ ᱛᱩᱯᱩ ᱥᱩᱢᱩᱝ ᱫᱚ ᱵᱟᱝ ᱟᱵᱚ ᱢᱟ ᱟᱨᱚᱥ ᱥᱟᱵᱚᱱ ᱥᱩᱱᱩᱢ ᱦᱟᱸᱜ ᱵᱚᱱ ᱚᱡᱚᱜᱟ ᱦᱟᱸᱜ, ᱦᱮᱸ ᱛᱩᱯᱩ ᱠᱟᱛᱮ ᱥᱟᱵᱚᱱ ᱥᱩᱱᱩᱢ ᱵᱚᱱ ᱚᱡᱚᱜ ᱠᱟᱫᱟ ᱧᱮᱞ ᱵᱮᱱ ᱟᱵᱚ ᱵᱚᱱ ᱛᱩᱯᱩᱭᱱᱟ ᱚᱱᱟ ᱢᱟ ᱴᱷᱤᱠ ᱜᱮᱭᱟ ᱛᱟᱯᱚᱨᱮ ᱵᱚᱱ ᱧᱮᱞᱫᱟ ᱦᱟᱸᱜ ᱟᱵᱚ ᱟᱹᱛᱩ ᱫᱤᱥᱚᱢ ᱨᱮᱫᱚ ᱧᱮᱞ ᱵᱮᱱ ᱦᱟᱸᱜ ᱡᱟᱦᱟᱸ ᱫᱚ ᱰᱟᱝᱨᱤ ᱠᱟᱰᱟ ᱢᱮᱱᱟᱜ ᱟᱠᱟᱫ ᱠᱚ ᱦᱮᱸ ᱧᱮᱞ ᱵᱮᱱ ᱦᱟᱸᱜ ᱩᱱᱠᱩ ᱦᱚᱸ ᱚᱸᱰᱮ ᱞᱟᱜᱟ ᱥᱟᱸᱵᱟᱣ ᱠᱟᱛᱮ ᱚᱸᱰᱮ ᱜᱮ ᱦᱟᱸᱜ ᱵᱚᱱ ᱟᱹᱨᱩᱵᱮᱫ ᱠᱚᱣᱟ
ᱮᱠᱫᱚᱢ ᱮᱠᱫᱚᱢ
ᱦᱩᱸ ᱟᱨᱚ ᱦᱟᱸᱜ ᱱᱚᱜᱼᱚ ᱱᱚᱣᱟ ᱡᱮᱢᱚᱱ ᱱᱚᱜᱼᱚ ᱱᱚᱠᱟ ᱠᱟᱛᱮ ᱡᱚᱠᱷᱚᱱ ᱦᱟᱸᱜ ᱟᱨ ᱧᱮᱞ ᱵᱮᱱ ᱠᱤᱪᱷᱩ ᱠᱤᱪᱷᱩ ᱚᱲᱟᱜ ᱠᱚ ᱢᱮᱱᱟᱜᱼᱟ ᱡᱟᱦᱟᱸ ᱫᱚ ᱦᱟᱸᱜ ᱵᱟᱛᱷᱨᱩᱢ ᱠᱚ ᱠᱤᱢᱵᱟ ᱰᱨᱮᱱ ᱠᱚᱨᱮᱱᱟᱜ ᱫᱟᱜ ᱠᱚ ᱦᱟᱸᱜ ᱧᱮᱞ ᱵᱮᱱ ᱦᱚᱸ ᱡᱟᱦᱟᱸ ᱫᱚ ᱱᱟᱞᱟ ᱠᱟᱛᱮᱜ ᱦᱟᱸᱜ ᱯᱩᱠᱷᱨᱤ ᱨᱮ ᱵᱚᱞᱚ ᱠᱟᱱᱟ
ᱮᱠᱫᱚᱢ ᱮᱠᱫᱚᱢ
ᱦᱮᱸ ᱛᱚ ᱱᱚᱜᱼᱚ ᱱᱚᱝᱠᱟ ᱠᱟᱛᱮᱜ ᱦᱟᱸᱜ ᱧᱮᱞ ᱵᱮᱱ ᱵᱟᱹᱭ ᱵᱟᱹᱭ ᱛᱮ ᱦᱟᱸᱜ ᱯᱩᱠᱷᱨᱤ ᱫᱟᱜ ᱫᱚ ᱦᱟᱸᱜ ᱵᱟᱹᱲᱤᱡ ᱪᱟᱞᱟᱜᱼᱟ ᱠᱟᱨᱚᱱ ᱚᱱᱟ ᱯᱩᱠᱷᱨᱤ ᱯᱩᱠᱷᱨᱤ ᱫᱚ ᱯᱩᱠᱷᱨᱤ ᱫᱟᱜ ᱫᱚ ᱟᱹᱛᱩ ᱫᱟᱜ ᱫᱚ ᱦᱟᱸᱜ ᱵᱟᱝ ᱠᱟᱱᱟ ᱥᱮ ᱦᱩᱸ ᱱᱚᱣᱟ ᱢᱟ ᱢᱤᱫᱴᱷᱮᱱ ᱛᱟᱦᱮᱸ ᱛᱷᱤᱨᱚᱜ ᱫᱟᱜ ᱠᱟᱱᱟ ᱛᱟᱞᱦᱮ ᱠᱷᱟᱱ ᱚᱱᱮ ᱚᱱᱟ ᱫᱟᱜ ᱨᱮᱜᱮ ᱡᱩᱫᱤ ᱩᱱᱟᱹᱜ ᱠᱤᱪᱷᱩ ᱠᱚᱨᱟᱜᱼᱟ ᱛᱟᱞᱦᱮ ᱠᱷᱟᱱ ᱫᱚ ᱫᱟᱜ ᱛᱚ ᱱᱚᱝᱨᱟᱜ ᱜᱮᱭᱟ। ᱦᱩᱸ ᱦᱩᱸ ᱦᱮᱸ ᱫᱟᱜ ᱦᱚᱸ ᱵᱟᱹᱲᱤᱡᱚᱜ ᱜᱮᱭᱟ। ᱦᱩᱸ ᱛᱟᱞᱦᱮ ᱟᱹᱞᱤᱧᱟᱜ ᱞᱟᱹᱭ ᱛᱮᱫᱚ ᱱᱚᱜᱼᱚ ᱱᱚᱠᱟ ᱡᱮ ᱡᱟᱦᱟᱸ ᱮᱸ ᱰᱨᱮᱱ ᱠᱚᱨᱮᱱᱟᱜ ᱫᱟᱜ ᱠᱚ ᱥᱮ ᱵᱟᱛᱨᱩᱢ ᱠᱚᱨᱮᱱᱟᱜ ᱫᱟᱜ ᱠᱚ ᱱᱚᱜᱼᱚᱱᱟ ᱫᱚ ᱢᱟᱱᱮ ᱯᱩᱠᱷᱨᱤ ᱵᱟᱫ ᱠᱟᱛᱮᱫ ᱡᱩᱫᱤ ᱮᱴᱟᱜ ᱥᱮᱫ ᱯᱚᱦᱚᱴ ᱠᱟᱜ ᱦᱩᱭ ᱠᱚᱜᱼᱟ ᱦᱮᱸ ᱥᱮ ᱦᱮᱸ ᱛᱟᱨᱯᱚᱨᱮ ᱡᱟᱦᱟᱸ ᱰᱟᱝᱨᱤ ᱢᱮᱨᱚᱢ ᱡᱟᱦᱟᱸ ᱵᱚᱱ ᱟᱹᱨᱩᱵᱮᱫ ᱠᱚᱣᱟ ᱦᱩᱸ ᱦᱩᱸᱜᱼᱩᱱᱠᱩ ᱫᱚ ᱜᱟᱹᱰᱭᱟᱹ ᱥᱮ ᱯᱩᱠᱷ ᱯᱩᱠᱷᱨᱤ ᱨᱮ ᱡᱚᱵᱮ ᱠᱟᱛᱮᱫ ᱵᱟᱝ ᱟᱹᱨᱩᱵ ᱠᱟᱛᱮᱫ ᱫᱚ ᱢᱟᱱᱮᱼᱼ ᱮᱢᱱᱤ ᱟᱨᱮᱡᱟᱜ ᱦᱮᱸ ᱫᱩᱞ ᱫᱟᱜ ᱛᱮ ᱟᱹᱨᱩᱵ ᱞᱮᱠᱚ ᱠᱷᱟᱱ ᱫᱚ ᱟᱹᱰᱤ ᱜᱮ ᱱᱟᱯᱟᱭ ᱠᱚᱜᱼᱟ।
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱟᱠᱟᱜᱼᱟ ᱜᱚᱝᱠᱮ ᱱᱚᱝᱠᱟ ᱠᱟᱛᱼᱼ ᱠᱟᱛᱮᱫ ᱱᱚᱜᱼᱚᱭ ᱰᱟᱝᱨᱤ ᱠᱚᱵᱚᱱ ᱟᱹᱨᱩᱵᱮᱫ ᱠᱚᱣᱟ ᱯᱩᱠᱷᱨᱤ ᱠᱚᱨᱮᱫ ᱥᱮ ᱚᱱᱟ ᱫᱟᱜ ᱨᱮᱜᱮ ᱟᱵᱚ ᱵᱚᱱ ᱛᱩᱯᱩᱱ ᱠᱟᱱᱟ ᱱᱚᱝᱠᱟ ᱞᱮᱠᱷᱟᱱ ᱧᱮᱞᱚᱜᱼᱟ ᱡᱮᱼᱼ ᱦᱚᱲᱢᱚ ᱨᱮ ᱟᱹᱰᱤ ᱜᱟᱱ ᱜᱮ ᱵᱟᱹᱲᱤᱡ ᱚᱨᱥᱚᱝ ᱮ ᱟᱹᱜᱩ ᱫᱟᱲᱮᱭᱟᱜᱼᱟ ᱥᱮ ᱦᱚᱲᱢᱚ ᱨᱮ ᱡᱟᱦᱟᱸ ᱞᱮᱠᱟ ᱨᱳᱜᱽ ᱵᱮᱢᱟᱨ ᱟᱡᱟᱨ ᱥᱤᱨᱡᱟᱹᱣ ᱨᱮᱱᱟᱜ ᱢᱤᱫᱴᱟᱝ ᱟᱹᱰᱤᱜᱮ ᱥᱚᱢᱵᱷᱚᱵᱚᱱᱟ ᱛᱟᱦᱮᱱᱟ ᱛᱟᱦᱞᱮ ᱱᱚᱜᱼᱚ ᱱᱚᱣᱟ ᱪᱮᱛᱟᱱ ᱨᱮᱫᱚ ᱵᱷᱟᱜᱜᱚ ᱫᱷᱮᱭᱟᱱ ᱮᱢᱟᱜ ᱞᱟᱹᱠᱛᱤ ᱞᱟᱹᱠᱛᱤ ᱠᱟᱱ ᱛᱟᱵᱚᱱ ᱜᱮᱭᱟ ᱪᱮᱫᱟᱜ ᱥᱮ ᱟᱵᱚ ᱢᱟ ᱱᱟᱯᱟ ᱱᱟᱯᱟᱭ ᱛᱟᱦᱮᱱ ᱛᱮᱫᱚ ᱟᱵᱚᱣᱟᱜ ᱦᱚᱲᱢᱚ ᱡᱤᱣᱤᱫ ᱵᱟᱨᱮ ᱛᱮᱫᱚ ᱧᱮᱞ ᱫᱚᱨᱠᱟᱜ ᱜᱮᱭᱟ ᱥᱮ ᱾
ᱦᱮᱸ ᱦᱮᱸ ᱦᱮᱸ ᱟᱫᱚ ᱜᱚᱝᱠᱮ ᱟᱵᱚ ᱦᱮᱸ ᱞᱟᱹᱭᱵᱮᱱ ᱢᱟ ᱾
ᱞᱟᱹᱭ ᱵᱮᱱ ᱮᱸ ᱟᱹᱞᱤᱧ ᱛᱟᱨᱯᱚ ᱯᱚᱨᱮ ᱱᱚᱜᱼᱚᱭ ᱧᱮᱞᱚᱜᱚᱜ ᱠᱟᱱᱟ ᱯᱟᱹᱦᱤᱞ ᱦᱚᱲ ᱢᱟ ᱟᱸᱡᱚᱢ ᱦᱩᱭ ᱟᱠᱟᱱᱟ ᱜᱟᱰᱟ ᱫᱟᱜ ᱰᱟᱹᱰᱤ ᱫᱟᱜ ᱡᱷᱟᱨᱱᱟ ᱫᱟᱜ ᱧᱩ ᱠᱟᱛᱮᱮᱫ ᱜᱮ ᱡᱤᱭᱚᱱ ᱠᱚ ᱠᱷᱟᱸᱰᱟᱣ ᱠᱟᱜᱼᱟ ᱢᱮᱱᱠᱷᱟᱱ ᱱᱮᱛᱟᱨ ᱢᱟ ᱧᱮᱞᱚᱜᱚᱜ ᱠᱟᱱᱟ ᱱᱚᱜᱼᱚ ᱱᱚᱝᱠᱟ ᱠᱷᱮᱛ ᱠᱚᱨᱮᱮᱫ ᱟᱭᱢᱟ ᱨᱚᱠᱚᱢ ᱨᱚᱠᱚᱢ ᱨᱟᱥᱟᱭᱱᱤᱠ ᱥᱟᱨ ᱠᱚ ᱥᱮ ᱠᱮᱢᱤᱠᱮᱞ ᱠᱚ ᱟᱛᱮᱮᱫ ᱵᱚᱱ ᱪᱟᱥ ᱟᱵᱟᱫᱮᱜᱼᱟ ᱡᱟᱦᱟᱸ ᱫᱚ ᱡᱟᱹᱥᱛᱤ ᱧᱚᱜ ᱮ ᱫᱟᱜ ᱮᱫ ᱠᱷᱟᱱ ᱜᱟᱰᱟ ᱫᱟᱜᱨᱮ ᱟᱹᱛᱩ ᱢᱮᱥᱟᱜ ᱠᱟᱱᱟ ᱥᱮ ᱚᱱᱠᱟᱜ ᱜᱮ ᱟᱭᱢᱟ ᱜᱟᱱ ᱠᱟᱨᱠᱷᱟᱱᱟ ᱠᱚ ᱵᱮᱱᱟᱣ ᱵᱟᱲᱟᱭᱮᱫᱼᱟ ᱱᱮᱛᱟᱨ ᱫᱚ ᱡᱟᱦᱟᱸ ᱠᱟᱨᱠᱷᱟᱱᱟ ᱨᱮᱱᱟᱜ ᱫᱟᱜ ᱠᱚᱫᱚ ᱡᱚᱛᱚ ᱜᱟᱰᱟ ᱫᱟᱜ ᱨᱮᱜᱮ ᱢᱮᱥᱟᱜ ᱠᱟᱱᱟ ᱾ ᱛᱟᱦᱚᱞᱮ ᱚᱱᱠᱟ ᱤᱫᱤ ᱠᱟᱛᱮ ᱧᱮᱞ ᱞᱮᱠᱷᱟᱱ ᱚᱱᱟ ᱜᱟᱰᱟ ᱫᱟᱜ ᱫᱚ ᱧᱩ ᱫᱚ ᱵᱟᱭ ᱜᱟᱱᱚᱜᱼᱟ ᱾
ᱦᱮᱸ ᱦᱮᱸ ᱦᱮᱸ ᱾
ᱛᱟᱦᱚᱞᱮ ᱥᱟᱱᱟᱢ ᱦᱚᱲ ᱛᱚ ᱟᱨ ᱟᱵᱚ ᱫᱚ ᱦᱟᱸᱜ ᱥᱤᱠᱷᱹ ᱥᱤᱠᱷᱱᱟᱹᱛ ᱫᱚ ᱵᱟᱹᱱᱩᱜ ᱠᱚᱛᱟ ᱵᱚᱱᱟ ᱥᱮ ᱾
ᱦᱮᱸ ᱦᱮᱸ ᱦᱮᱸ ᱦᱮᱸ
ᱛᱟᱦᱚᱞᱮ ᱩᱱᱠᱩ ᱫᱚ ᱦᱟᱸᱜ ᱵᱟᱠᱚ ᱵᱩᱡᱟ ᱛᱚ ᱩᱱᱠᱩ ᱠᱚ ᱞᱟᱹᱭ ᱵᱩᱡᱷᱟᱹᱣ ᱣᱟᱠᱚ ᱞᱟᱹᱠᱛᱤ ᱠᱟᱱ ᱛᱟᱵᱚᱱᱟ ᱡᱮ ᱱᱚᱣᱟ ᱠᱚ ᱫᱟᱜ ᱫᱚ ᱱᱤᱛᱚᱜ ᱫᱚ ᱵᱟᱝ ᱜᱟᱱᱚᱜᱼᱟ ᱱᱤᱛᱚᱜ ᱞᱟᱦᱟ ᱛᱮᱫᱚ ᱜᱟᱱ ᱟᱠᱟᱱ ᱨᱮᱦᱚᱸ ᱱᱤᱛᱚᱜ ᱫᱚ ᱱᱚᱣᱟ ᱠᱚ ᱫᱟᱜ ᱧᱩ ᱞᱮᱠᱟ ᱠᱷᱟᱱ ᱦᱚᱲᱢᱚ ᱨᱮ ᱟᱡᱟᱨ ᱵᱮᱤᱢᱟᱨᱮ ᱥᱤᱨᱡᱟᱹᱜᱼᱟ ᱥᱮ ᱡᱤᱣᱤ ᱦᱚᱸ ᱱᱟᱥᱟᱣ ᱫᱟᱲᱮᱭᱟᱜᱼᱟ ᱾
ᱦᱮᱸ ᱦᱮᱸ ᱾ ᱱᱚᱜ ᱚᱭ ᱡᱮ ᱨᱟᱱ ᱠᱚᱠᱚ ᱮᱢᱟᱜ ᱠᱟᱱᱟ ᱫᱟᱜ ᱠᱚᱨᱮ ᱦᱮᱸ ᱥᱮ ᱱᱚᱜ ᱚᱭ ᱡᱮ ᱠᱷᱮᱛ ᱵᱟᱹᱫᱽ ᱠᱚᱨᱮ ᱨᱟᱥᱟᱭᱚᱱᱤᱠ ᱥᱟᱨ ᱠᱚ ᱠᱚ ᱮᱢᱟᱜ ᱠᱟᱱᱟ ᱮᱥᱯᱨᱮᱭᱟᱜ ᱠᱟᱱᱟ ᱠᱚ ᱟᱹᱰᱤ ᱨᱚᱠᱚᱢ ᱨᱟᱱ ᱠᱚ ᱦᱮᱸ ᱥᱮ, ᱦᱮᱸ ᱱᱚᱰᱮ ᱠᱷᱚᱱᱟᱜ ᱱᱚᱜᱼᱚ ᱱᱟ ᱡᱟᱦᱟᱸ ᱫᱟᱜ ᱠᱚ ᱦᱟᱸᱜ ᱟᱹᱛᱩ ᱪᱟᱞᱟᱣ ᱠᱟᱛᱮᱜ ᱜᱟᱰᱟ ᱫᱟᱜ ᱨᱮ ᱥᱮ ᱜᱟᱹᱰᱭᱟᱹ ᱫᱟᱜ ᱨᱮ ᱢᱮᱥᱟᱜ ᱠᱟᱱᱟ ᱦᱮᱸ ᱥᱮ
ᱦᱳᱭ ᱦᱳᱭ ᱾
ᱦᱩᱸ ᱱᱚᱜᱼᱱᱟ ᱫᱟᱜ ᱡᱚᱠᱷᱚᱱ ᱢᱮᱥᱟᱜ ᱠᱟᱱᱟ ᱟᱨ ᱟᱵᱚ ᱡᱩᱫᱤ ᱚᱱᱟ ᱜᱟᱰᱟ ᱫᱟᱜ ᱨᱮᱱᱟᱜ ᱜᱟᱰᱟ ᱫᱟᱜ ᱥᱮ ᱜᱟᱹᱰᱭᱟᱹ ᱨᱮᱱᱟᱜ ᱫᱟᱜ ᱜᱮ ᱡᱩᱫᱤ ᱦᱟᱸᱜ ᱵᱚᱱ ᱧᱩᱭ ᱮᱫ ᱠᱷᱟᱱ ᱦᱮᱸᱥᱮ ᱛᱟᱦᱚᱞᱮ ᱠᱷᱟᱱ ᱫᱚ ᱢᱤᱫ ᱫᱤᱱ ᱛᱮᱫᱚ ᱦᱟᱸᱜ ᱵᱟᱝᱵᱚᱱ ᱵᱩᱡᱷᱟᱹᱣ ᱫᱟᱲᱮᱭᱟᱜᱼᱟ ᱡᱮ ᱱᱚᱣᱟ ᱫᱚ ᱡᱟᱦᱟᱱᱟᱜ ᱢᱟᱱᱮ ᱢᱟᱱᱮ ᱮᱴᱠᱮᱴᱚᱬᱮ ᱦᱩᱭᱩᱜ ᱠᱟᱱᱟ ᱥᱮ ᱚᱥᱩᱵᱤᱫᱟ ᱦᱩᱭᱩᱜ ᱠᱟᱱᱟ ᱦᱚᱲᱢᱚ ᱨᱮ ᱦᱩᱸ ᱢᱮᱱᱠᱷᱟᱱ ᱡᱚᱠᱷᱚᱱ ᱫᱤᱱ ᱫᱤᱱ ᱦᱩᱸ ᱦᱮᱸ ᱦᱮᱸ ᱢᱮᱱᱠᱷᱟᱱ ᱡᱚᱠᱷᱚᱱ ᱦᱟᱸᱜ ᱫᱤᱱ ᱫᱤᱱ ᱛᱮ ᱦᱟᱸᱜ ᱵᱮᱱ ᱧᱮᱞ ᱤᱫᱤᱭᱟ ᱚᱱᱮ ᱚᱱᱟ ᱫᱚ ᱮᱢᱚᱱ ᱢᱤᱫᱴᱮᱱ ᱢᱟᱨᱟᱝ ᱨᱩᱜ ᱳᱜᱽ ᱟᱡᱟᱨ ᱨᱮ ᱛᱤᱸᱜᱩ ᱱᱟᱦᱟᱜ ᱡᱟᱦᱟᱸ ᱫᱚ ᱠᱚᱱᱳ ᱚᱱᱟ ᱨᱮᱱᱟᱜ ᱫᱚ ᱠᱳᱱᱳ ᱨᱟᱱ ᱦᱚᱸ ᱵᱟᱹᱱᱩᱜ ᱠᱟᱜᱼᱟ ᱪᱮᱫ ᱦᱚᱸ ᱵᱟᱹᱱᱩᱜ ᱠᱟᱜᱼᱟ ᱦᱮᱸᱥᱮ ᱾ ᱦᱩᱸ ᱚᱱᱟᱛᱮ ᱡᱟᱦᱟᱸᱭ ᱠᱚ ᱮᱠᱷᱚᱱ ᱦᱚᱸ ᱵᱟᱠᱚ ᱵᱩᱡ ᱮᱫᱟ ᱮᱠᱷᱚᱱ ᱦᱚᱸ ᱚᱱᱠᱟ ᱠᱚ ᱧᱩ ᱵᱟᱲᱟᱭᱮᱫ ᱜᱮᱭᱟ ᱦᱮᱸ ᱱᱩᱠᱩ ᱫᱚ ᱟᱵᱚ ᱵᱩᱡᱷᱟᱹᱣ ᱫᱚᱨᱠᱟᱨ ᱠᱟᱱ ᱛᱟᱵᱚᱱᱟ ᱡᱮ ᱱᱚᱝᱠᱟ ᱱᱚᱝᱠᱟ ᱫᱚ ᱱᱚ ᱱᱚᱣᱟ ᱫᱟᱜ ᱠᱚᱫᱚ ᱱᱮᱛᱟᱨ ᱫᱚ ᱧᱩ ᱩᱪᱤᱛ ᱫᱚ ᱵᱟᱝ ᱠᱟᱱᱟ, ᱯᱟᱹᱦᱤᱞ ᱫᱚ ᱡᱟᱦᱟᱸ ᱞᱮᱠᱟ ᱜᱮᱯᱮ ᱧᱩ ᱟᱠᱟᱫ ᱨᱮᱦᱚᱸ, ᱦᱮᱸ ᱛᱟᱦᱞᱮ ᱠᱷᱟᱱ ᱫᱚ ᱠᱟᱹᱴᱤᱡ ᱮ ᱱᱟᱯᱟᱭ ᱠᱚᱜᱼᱟ ᱵᱟᱝᱠᱷᱟᱱ ᱫᱚ ᱩᱱᱠᱩ ᱫᱚ ᱚᱠᱚᱭᱮ ᱞᱟᱹᱭ ᱟᱠᱚᱣᱟ ᱟᱵᱚᱜ ᱜᱮ ᱞᱟᱹᱭ ᱞᱟᱹᱠ
ᱟᱵᱚᱜᱮ ᱞᱟᱹᱭ ᱞᱮᱠᱟ ᱵᱚᱱᱟ ᱱᱤᱛ ᱫᱚ ᱡᱟᱜᱮ ᱢᱤᱫ ᱵᱟᱨ ᱠᱚᱢ ᱵᱟᱹᱲᱛᱤ ᱥᱤᱠᱷᱱᱟᱹᱛ ᱵᱚ ᱟᱨᱡᱟᱣ ᱵᱟᱲᱟᱭᱮᱫᱼᱟ ᱢᱮᱱᱠᱷᱟᱱ ᱟᱵᱚᱨᱮᱱ ᱧᱮᱞᱚᱜᱼᱟ ᱡᱮ ᱵᱟᱵᱟ ᱛᱟᱠᱚ ᱜᱚ ᱥᱮ ᱫᱟᱫᱩ ᱛᱟᱠᱚ ᱩᱱᱠᱩ ᱫᱚ ᱦᱟᱸᱜ ᱟᱨ ᱛᱚ ᱚᱱᱟᱹ ᱠᱷᱚᱱ ᱩᱱᱟᱹᱜ ᱴᱟ ᱥᱤᱠᱷᱱᱟᱹᱛ ᱫᱚ ᱵᱟᱹᱱᱩᱜ ᱛᱟᱠᱚ ᱩᱯᱟᱹᱨ ᱥᱮ ᱜᱮᱭᱟᱱ ᱠᱚᱦᱚᱸ ᱵᱟᱠᱚ ᱟᱨᱡᱟᱣ ᱠᱟᱜᱼᱟ, ᱩᱱᱠᱩ ᱢᱟ ᱥᱤᱯ ᱦᱚᱲ ᱫᱚ ᱦᱟᱸᱜ ᱚᱱᱟ ᱠᱚ ᱧᱩ ᱠᱟᱛᱮᱫᱚ ᱛᱟᱦᱞᱮ ᱵᱟᱝ ᱪᱤᱠᱟᱹᱜᱼᱟ ᱩᱱᱫᱤᱱᱞᱮ ᱛᱟᱦᱮᱸ ᱠᱟᱱᱟ ᱢᱮᱱᱠᱷᱟᱱ ᱩᱱᱫᱤᱱ ᱟᱨ ᱱᱮᱛᱟᱨ ᱫᱚ ᱡᱩᱜᱽ ᱵᱚᱫᱚᱞᱚᱜ ᱠᱟᱱᱟ ᱥᱮ ᱜᱚᱢᱠᱮ ᱾ ᱞᱟᱭ ᱟᱭᱢᱟ ᱜᱟᱱ ᱜᱮ ᱛᱚᱯᱷᱟᱛᱚᱜ ᱠᱟᱱᱟ ᱛᱟᱦᱚᱞᱮ ᱚᱱᱟ ᱠᱚᱫᱚ ᱦᱟᱸᱜ ᱞᱟᱹᱭ ᱵᱩᱡ ᱟᱵᱚᱜᱮ ᱞᱟᱹᱠ
ᱦᱮᱸ ᱦᱮᱸ᱾ ᱦᱮᱸ ᱦᱮᱸ, ᱟᱨ ᱱᱮᱛᱟᱨ ᱫᱚ ᱜᱚᱝᱠᱮ ᱧᱮᱞ ᱵᱮᱱ ᱱᱟᱜᱼᱟᱭ ᱫᱟᱜ ᱨᱮᱱᱟᱜ ᱡᱟᱦᱟᱸ ᱤᱭᱟᱹ ᱵᱮᱱ ᱞᱟᱹᱭ ᱠᱮᱫᱟ ᱦᱮᱸ ᱥᱮ ᱱᱚᱜ ᱚᱭ ᱡᱮ ᱢᱮᱱᱛᱟᱱ ᱞᱟᱦᱟ ᱛᱮᱵᱚ ᱛᱟᱦᱮᱸ ᱠᱟᱱᱟ ᱤᱭᱟᱹᱨᱮ ᱠᱷᱮᱛ ᱵᱟᱹᱫᱽ ᱠᱚᱨᱮᱜ ᱧᱮᱞ ᱵᱮᱱ ᱯᱩᱴᱤᱴᱤ ᱠᱷᱮᱛ ᱠᱚᱨᱮ ᱜᱮ ᱦᱟᱸᱜ ᱵᱮᱱ ᱧᱟᱢᱟ ᱡᱟᱭ ᱪᱟᱥ ᱫᱤᱱ ᱫᱚ ᱦᱟᱸᱜ ᱡᱷᱟᱨᱱᱟ ᱰᱟᱹᱰᱤ ᱫᱚ ᱦᱟᱸᱜ ᱵᱮᱱ ᱧᱟᱢᱮᱜ
ᱮᱠᱫᱚᱢ ᱮᱠᱫᱚᱢ ᱠᱷᱮᱛ ᱠᱩᱱ ᱠᱚᱨᱮᱜ ᱛᱟᱦᱮᱸᱱ ᱠᱟᱱ ᱛᱟᱦᱮᱸᱱ ᱜᱮᱭᱟ ᱾
ᱦᱮᱸ ᱢᱮᱱᱠᱷᱟᱱ ᱱᱮᱛᱟᱨ ᱫᱚ ᱚᱱᱟ ᱠᱚᱫᱚ ᱵᱟᱹᱱᱩᱜ ᱠᱟᱜᱼᱟ, ᱦᱩᱸ! ᱦᱮᱸ, ᱟᱫᱚ ᱚᱱᱮ ᱚᱱᱟ ᱠᱷᱟᱹᱛᱤᱨ ᱛᱟᱯᱚᱨᱟ ᱟᱨ ᱡᱩᱫᱤ ᱛᱟᱦᱮᱸ ᱠᱚᱜ ᱨᱮ ᱢᱮᱱᱟᱜ ᱟᱠᱟᱜ ᱨᱮᱦᱚᱸ ᱱᱮᱛᱟᱨ ᱚᱱᱟ ᱡᱷᱟᱨᱱᱟ ᱠᱚᱠᱚ ᱵᱮᱱᱟᱣ ᱠᱟᱜᱼᱟ ᱠᱷᱮᱛ ᱠᱚᱨᱮᱫ, ᱟᱫᱚ ᱚᱸᱰᱮ ᱫᱚ ᱚᱱᱮ ᱢᱟ ᱚᱱᱮ ᱥᱟᱨ ᱠᱚ ᱥᱮ ᱨᱟᱱ ᱠᱚᱠᱚ ᱮᱢᱟᱜ ᱠᱟᱱᱟ ᱴᱷᱤᱠ ᱟᱪᱷᱮ, ᱛᱟᱦᱞᱮ ᱠᱷᱟᱱ ᱫᱚ ᱚᱱᱟ ᱨᱮᱦᱚᱸ ᱢᱮᱥᱟ ᱛᱟᱨᱟᱜ ᱠᱟᱱᱟ ᱥᱮ ᱾ ᱦᱩᱸ ᱦᱩᱸ! ᱛᱟᱦᱞᱮ ᱠᱷᱟᱱ ᱡᱩᱫᱤ ᱱᱚᱜᱼᱚ ᱱᱚᱣᱟ ᱫᱟᱜ ᱠᱚ ᱦᱟᱸᱜ ᱠᱚ ᱧᱩᱭᱟ ᱡᱩᱫᱤ ᱟᱨ ᱦᱟᱸᱜ ᱵᱟᱵᱚᱱ ᱞᱟᱹᱭ ᱵᱩᱡᱷᱟᱹᱣ ᱠᱚᱣᱟ ᱵᱟᱝ, ᱛᱟᱦᱞᱮ ᱠᱷᱟᱱ ᱫᱚ ᱟ ᱦᱩᱸ ᱾ ᱮ ᱮᱴᱠᱮᱴᱚᱬᱮ ᱦᱩᱭᱩᱜᱼᱟ ᱥᱮ ᱟᱨ ᱦᱚ, ᱩᱱᱠᱩ ᱫᱚ ᱚᱠᱚᱭ ᱠᱟᱱᱟ ᱠᱚ? ᱟᱵᱚᱨᱮᱱ ᱠᱟᱱ ᱜᱮᱭᱟ ᱠᱚ ᱟᱵᱚ ᱚᱲᱟᱜ ᱦᱚᱲ ᱞᱮᱠᱟᱱ ᱠᱚ ᱠᱤᱪᱷᱩ ᱜᱟᱱ ᱚᱱ ᱠᱟᱱ ᱠᱚᱜᱮ ᱜᱚᱜᱚᱼᱵᱟᱵᱟ ᱞᱮᱠᱟᱱ ᱠᱚ ᱡᱟᱦᱟᱸᱭ ᱠᱚᱫᱚ ᱵᱟᱠᱚ ᱵᱟᱲᱟᱭ ᱠᱟᱜᱼᱟ᱾
ᱮᱠᱫᱚᱢ ᱮᱠᱫᱚᱢ ᱾
ᱦᱩᱸ, ᱦᱚᱜᱼᱚᱱᱟ ᱜᱮ ᱾
ᱛᱟᱞᱚᱦᱮ ᱜᱚᱝᱠᱮ ᱞᱟᱹᱭᱮᱜᱼᱟ ᱞᱤᱧ ᱟᱨ ᱡᱟᱦᱟᱸ ᱟᱵᱚᱣᱟᱜ ᱱᱚᱜᱼᱚᱭ ᱧᱩ ᱫᱟᱜ ᱵᱟᱨᱮ ᱛᱮ ᱾
ᱦᱩᱸ ᱦᱩᱸ ᱦᱩᱸ ᱾
ᱨᱮ ᱧᱩ ᱫᱟᱜ ᱫᱟᱜ ᱢᱟᱦᱟᱜ ᱟᱵᱚ ᱫᱚ ᱥᱮᱫᱟᱭ ᱠᱷᱚᱱ ᱜᱮᱵᱚᱱ ᱟᱸᱡᱚᱢ ᱟᱠᱟᱜᱼᱟ ᱫᱷᱟᱹᱨᱛᱤ ᱨᱮ ᱯᱮ ᱵᱷᱟᱜᱽ ᱫᱟᱜ ᱟᱨ ᱢᱤᱫ ᱵᱷᱟᱜᱽ ᱫᱚ ᱜᱷᱩᱴᱩ ᱾ ᱛᱟᱦᱚᱞᱮ ᱯᱮ ᱵᱷᱟᱜᱽ ᱫᱟᱜ ᱢᱟ ᱟᱭᱢᱟ ᱜᱟᱱ ᱜᱮ ᱫᱟᱜ ᱫᱟᱜ ᱨᱮᱱᱟᱜ ᱢᱟ ᱚᱵᱷᱟᱵ ᱵᱟᱝ ᱦᱩᱭᱩᱜ ᱛᱟᱦᱞᱮ ᱠᱤᱱᱛᱩ ᱧᱮᱞ ᱤᱫᱤ ᱞᱮᱠᱷᱟᱱ ᱫᱚ ᱚᱱᱟ ᱯᱮ ᱵᱷᱟᱜᱽ ᱫᱟᱜ ᱨᱮᱱᱟᱜ ᱚᱱᱟ ᱱᱤᱨᱟᱱᱚᱵᱵᱚᱭ ᱵᱷᱟᱜᱽ ᱜᱮ ᱢᱚᱱᱮ ᱠᱟᱜ ᱵᱤᱱ ᱚᱱᱟ ᱫᱚ ᱦᱟᱸᱜ ᱧᱩ ᱫᱚ ᱵᱟᱭ ᱜᱟᱱᱚᱜᱼᱟ ᱱᱚᱜᱼᱚ ᱱᱚᱝᱠᱟᱱᱟᱜ ᱫᱟᱜ ᱠᱟᱱᱟ ᱾ ᱡᱟᱦᱟᱸ ᱫᱚ ᱧᱩ ᱫᱚ ᱵᱟᱭ ᱜᱟᱱᱚᱜᱼᱟ, ᱛᱟᱦᱚᱞᱮ ᱧᱩ ᱞᱮᱠᱟ ᱫᱟᱜ ᱫᱚ ᱟᱵᱚᱣᱟᱜ ᱫᱚ ᱦᱟᱸᱜ ᱢᱤᱫ ᱵᱷᱟᱜᱽ ᱜᱟᱱ ᱦᱮᱱᱟᱜᱼᱟ ᱢᱚᱱᱮ ᱠᱟᱜ ᱵᱤᱱ, ᱥᱮ ᱵᱟᱨ ᱯᱮ ᱵᱷᱟᱜᱽ ᱜᱟᱱ ᱾ ᱛᱟᱞᱦᱮ ᱚᱱᱮ ᱚᱱᱟ ᱜᱮ ᱧᱩ ᱫᱟᱜ ᱪᱮᱛᱟᱱ ᱨᱮᱦᱚᱸ ᱠᱟᱹᱴᱤᱡ ᱜᱩᱨᱩᱛᱚ ᱫᱚ ᱮᱢ ᱞᱟᱜᱟᱣ ᱵᱚᱱᱟ, ᱟᱵᱚ ᱫᱚ ᱦᱟᱸᱜ ᱧᱮᱞ ᱵᱤᱱ ᱡᱮᱢᱚᱱ ᱱᱚᱜᱼᱚᱭ ᱠᱚᱞ ᱫᱟᱜ ᱠᱚᱵᱚᱱ ᱧᱩᱭᱮᱜ-ᱟ, ᱥᱮ ᱴᱟᱭᱤᱢ ᱠᱚᱞ ᱫᱟᱜ ᱠᱚ, ᱥᱮ ᱪᱮᱫ? ᱥᱮᱞᱳ ᱠᱚᱦᱚᱸ ᱠᱚ ᱵᱮᱱᱟᱣᱮᱜᱼᱟ ᱡᱟᱦᱟᱸᱭ ᱫᱚ ᱚᱱᱠᱟ ᱰᱷᱮᱨ ᱧᱚᱜ ᱠᱟᱹᱣᱰᱤ ᱠᱚ ᱦᱮᱱᱟᱜ ᱟᱠᱟᱫ ᱛᱟᱠᱚᱣᱟ ᱾ ᱛᱟᱦᱞᱮ ᱠᱚᱞ ᱫᱟᱜ ᱠᱚ ᱵᱚᱱ ᱧᱩᱭᱮᱜᱼᱟ ᱴᱷᱤᱠ ᱜᱮᱭᱟ ᱚᱱᱟ ᱫᱚ, ᱢᱮᱱᱠᱷᱟᱱ ᱴᱟᱭᱤᱢ ᱠᱚᱞ ᱫᱟᱜ ᱠᱚ ᱧᱮᱞᱚᱜᱚᱜ ᱠᱟᱱᱟ ᱟᱭᱢᱟ ᱜᱟᱱ ᱴᱚ ᱴᱷᱟ ᱨᱮ ᱚᱱᱠᱟ ᱫᱟᱜ ᱠᱚᱠᱚ ᱟᱲᱟᱜᱮᱜ-ᱟ, ᱫᱟᱜ ᱠᱚᱠᱚ ᱦᱟᱛᱟᱣᱮᱜᱼᱟ ᱟᱨ ᱫᱟᱜ ᱫᱚ ᱚᱱᱠᱟ ᱠᱷᱩᱞᱟᱹᱣ ᱜᱮᱠᱚ ᱪᱤᱢ ᱵᱟᱹᱜᱤᱭᱟᱜ ᱠᱟᱱᱟ ᱚᱱᱮ ᱚᱱᱠᱟ ᱠᱟᱛᱮ ᱟᱭᱢᱟ ᱜᱟᱱ ᱫᱟᱜ ᱠᱚ ᱱᱚᱥ ᱴᱚᱜ ᱠᱟᱱ ᱛᱟᱵᱚᱱᱟ ᱾ ᱛᱟᱞᱦᱮ ᱱᱚᱝᱠᱟ ᱪᱟᱞᱟᱣ ᱤᱫᱤ ᱞᱮᱱ ᱠᱷᱟᱱ ᱢᱟ ᱦᱟᱯᱮᱱ ᱫᱤᱱ ᱟᱵᱚᱣᱟᱜ ᱫᱟᱜ ᱨᱮᱱᱟᱜ ᱟᱹᱰᱤ ᱜᱮ ᱮᱴᱠᱮᱴᱚᱬᱮ ᱦᱩᱭ ᱫᱟᱲᱮᱭᱟᱜᱼᱟ ᱥᱮ ᱧᱩ ᱫᱟᱜ ᱠᱚ ᱨᱮᱱᱟᱜ ᱦᱟᱯᱲᱟᱢ ᱠᱚ ᱢᱟᱱᱮ ᱟᱜᱟᱢ ᱠᱚᱨᱮᱱ ᱡᱟᱦᱟᱸᱭ ᱜᱤᱫᱟᱹᱨ ᱯᱤᱫᱟᱹᱨ ᱠᱚᱣᱟᱜ
ᱦᱮᱸ, ᱟᱪᱪᱷᱟ ᱱᱚᱜᱼᱚ ᱱᱚᱝᱠᱟ ᱨᱮᱫᱚ ᱟᱵᱚ ᱢᱤᱫᱴᱮᱱ ᱜᱮᱵᱚᱱ ᱠᱟᱹᱢᱤ ᱫᱟᱲᱮᱭᱟᱜᱼᱟ, ᱡᱟᱦᱟᱸᱭ ᱫᱚ ᱦᱟᱸᱜ ᱚᱸᱰᱮ ᱠᱷᱚᱱᱟᱜ ᱫᱟᱜ ᱡᱟᱦᱟᱸᱭ ᱦᱟᱸᱜ ᱮ ᱟᱲᱟᱜᱟᱥᱮ ᱴᱟᱭᱤᱢ ᱠᱚᱞ ᱨᱮᱱᱟᱜ ᱡᱟᱦᱟᱸ ᱵᱮᱱ ᱞᱟᱹᱭᱫᱟ ᱫᱟᱜ ᱮ ᱟᱲᱟᱜ ᱠᱟᱜ ᱠᱟᱱᱟ ᱛᱚ ᱟᱲᱟᱜ ᱠᱟᱜ ᱠᱟᱱᱟ ᱦᱤᱲᱤᱧ ᱮᱫᱟᱭ ᱛᱤᱨᱮᱠᱚ ᱵᱚᱱᱫᱚᱭᱟ ᱠᱳᱱᱳ ᱴᱷᱤᱠ ᱴᱷᱤᱠᱟᱹᱱᱟ ᱵᱟᱹᱱᱩᱜ ᱟᱠᱟᱫᱟ, ᱦᱮᱸ ᱥᱮ ᱾
ᱦᱮᱸ, ᱥᱮ ᱱᱤᱡᱮ ᱦᱚᱸ ᱚᱱᱟ ᱴᱮᱯ ᱛᱮᱵᱤᱱ ᱦᱟᱛᱟᱣ ᱮᱫᱟ ᱚᱱᱟ ᱦᱚᱸ ᱠᱷᱩᱞᱟᱹᱣ ᱜᱮᱵᱤᱱ ᱫᱚᱦᱚ ᱠᱟᱜ ᱠᱟᱱᱟ, ᱱᱚᱜᱼᱚ ᱱᱚᱝᱠᱟ ᱟᱨᱠᱤ ᱾
ᱦᱚᱜᱼᱚ ᱱᱚᱣᱟ ᱠᱟᱛᱷᱟ ᱟᱫᱚ ᱢᱤᱫ ᱦᱚᱲ ᱢᱤᱫ ᱦᱚᱲ ᱫᱚ ᱛᱤᱱᱟᱹᱜ ᱵᱮᱱ ᱵᱟᱵᱮᱱ ᱵᱟᱵᱚᱱ ᱥᱟᱵ ᱫᱟᱲᱮᱭᱟᱠᱚᱣᱟ ᱥᱮ! ᱛᱟᱦᱚᱞᱮ ᱠᱷᱟᱱ ᱛᱚ ᱡᱟᱦᱟᱸᱭ ᱦᱟᱸᱜ ᱦᱟᱸᱰᱮ ᱫᱟᱭᱤᱛᱛᱚ ᱨᱮ ᱢᱮᱱᱟᱜ ᱟᱠᱟᱫᱮᱭᱟ, ᱡᱟᱦᱟᱸᱭ ᱫᱚ ᱦᱟᱸᱜ ᱡᱟᱦᱟᱸᱭ ᱴᱷᱮᱱ ᱠᱷᱚᱱᱟᱜ ᱫᱟᱜ ᱦᱟᱸᱜ ᱜᱚᱴᱟ ᱪᱟᱞᱟᱜ ᱠᱟᱱᱟ ᱡᱟᱦᱟᱸᱭᱮ ᱟᱲᱟᱜ ᱮᱫᱟ ᱟᱨ ᱪᱮᱫ, ᱦᱩᱸ! ᱩᱱᱤ ᱟᱵᱚ ᱢᱟᱱᱮ ᱡᱷᱚᱛᱚ ᱦᱚᱲ ᱫᱚ ᱦᱟᱸᱜ ᱱᱚᱣᱟ ᱠᱚᱛᱮ ᱫᱚ ᱚᱠᱚᱭ ᱵᱮᱱ ᱢᱮᱛᱟᱭᱟ ᱟᱨ ᱵᱟᱝᱠᱚ ᱢᱮᱱ ᱜᱚᱫ ᱞᱟᱹᱜᱤᱫᱚᱜᱼᱟ ᱾ ᱚᱱᱟᱛᱮ ᱟᱵᱚ ᱫᱚ ᱤᱧ ᱤᱫ ᱟᱹᱞᱤᱧ ᱞᱮᱠᱟᱛᱮᱫᱚ ᱱᱚᱣᱟ ᱞᱤᱧ ᱞᱟᱹᱭ-ᱟ ᱟᱵᱚ ᱡᱟᱦᱟᱸ ᱛᱤᱱᱟᱹᱜ ᱢᱮᱱᱟᱜ ᱵᱚᱱᱟ ᱟᱛᱩ ᱠᱚᱨᱮᱱ ᱦᱮᱸ ᱥᱮ ᱡᱟᱦᱟᱸᱭ ᱠᱚᱫᱚ, ᱴᱤᱡ ᱵᱚᱱ ᱮ ᱵᱟᱲᱟᱭ ᱠᱟᱜᱼᱟ ᱚᱞᱚᱜ ᱯᱟᱲᱦᱟᱣ ᱠᱚᱦᱚ ᱵᱩᱡᱽ ᱟᱵᱚᱱ ᱡᱟᱦᱟᱱᱟᱜ ᱜᱮ ᱮᱭᱟᱨ ᱪᱮᱫ, ᱦᱮᱸ ᱱᱚᱜᱼᱚ ᱱᱚᱝᱠᱟᱱ ᱠᱚ ᱠᱤᱪᱷᱩ, ᱰᱤᱞᱟᱹ ᱠᱟᱹᱴᱤᱡ ᱡᱚᱴᱟᱣ ᱠᱟᱛᱮ ᱥᱮ ᱡᱩᱢᱤᱫ ᱠᱟᱛᱮᱜ ᱪᱟᱞᱟᱣ ᱠᱟᱛᱮ ᱩᱱᱤ ᱢᱮᱱ ᱫᱚᱨ ᱠᱟᱨ ᱡᱮ ᱱᱚᱜᱼᱚ ᱱᱚᱝᱠᱟ ᱱᱚᱝᱠᱟ ᱫᱚ ᱮ ᱫᱟᱜ ᱠᱚᱫᱚ ᱟᱞᱚᱵᱮᱱ ᱟᱲᱟᱜ ᱜᱤᱰᱤ ᱠᱟᱜᱼᱟ ᱦᱮᱸᱥᱮ᱾ ᱵᱟᱝᱠᱷᱟᱱ ᱫᱚ ᱦᱟᱸᱜ ᱱᱚᱝᱠᱟᱼᱱᱚᱝᱠᱟ ᱟᱵᱚᱣᱟᱜ ᱜᱮ ᱦᱟᱸᱜ ᱤᱭᱟᱹ ᱥᱚᱢᱚᱥᱥᱟ ᱦᱩᱭᱩᱜ ᱠᱟᱱ ᱛᱟᱵᱚᱱᱟ ᱥᱮ᱾ ᱟᱨ ᱛᱟᱹᱣ ᱨᱮ ᱦᱚᱸ ᱡᱩᱫᱤ, ᱵᱟᱝ ᱮ ᱟᱸᱡᱚᱢᱟ ᱟᱵᱚᱫᱚ ᱟᱫᱚ ᱱᱮᱝᱠᱟᱹ ᱞᱟᱹᱭ ᱫᱚᱨᱠᱟᱨ ᱠᱟᱱᱟ ᱡᱩᱫᱤ ᱱᱤᱛᱚᱜ ᱦᱚᱸ ᱡᱩᱫᱤ ᱵᱟᱵᱮᱱ ᱟᱸᱡᱚᱢᱟ᱾ ᱛᱟᱦᱞᱮ ᱠᱷᱟᱱ ᱫᱚ ᱟᱞᱮ ᱯᱚᱨᱮ ᱛᱮ ᱦᱟᱸᱜ ᱟᱨᱚ ᱠᱮᱴᱮᱡ ᱧᱚᱜ ᱫᱷᱟᱯ ᱦᱟᱸᱜ ᱞᱮ ᱥᱟᱵᱟ ᱦᱟᱸᱜ ᱩᱱᱫᱚ᱾ ᱦᱩᱸ ᱚᱱᱠᱟ ᱠᱟᱛᱮᱜ ᱠᱟᱹᱴᱤᱡ ᱩᱱᱠᱩ ᱫᱚ ᱵᱩᱡᱷᱟᱹᱣ ᱫᱚᱨᱠᱟᱨᱚᱜ ᱠᱟᱱᱟ ᱦᱮᱸ ᱥᱮ ᱟᱨ ᱵᱟᱝᱠᱷᱟᱱ ᱫᱚ ᱩᱱᱠᱩ ᱫᱚ ᱧᱮᱞ ᱟᱠᱟᱫᱟᱞᱤᱧ ᱟᱛᱩ ᱠᱚᱨᱮᱫ, ᱦᱚᱜᱼᱚᱭ ᱧᱮᱞ ᱵᱮᱱ ᱦᱟᱸᱜ ᱛᱮᱦᱮᱧ ᱡᱩᱫᱤ ᱦᱟᱸᱜ ᱫᱟᱜ-ᱮ ᱟᱲᱟᱜ ᱠᱮᱜᱼᱟ ᱦᱮᱸ ᱥᱮ ᱟᱫᱚ ᱟᱲᱟᱜ, ᱠᱟᱜ ᱜᱮ ᱢᱮᱱᱟᱜ ᱜᱮᱭᱟ ᱧᱮᱞ ᱵᱮᱱ ᱦᱟᱸᱜ ᱥᱮᱛᱟᱜ ᱠᱷᱚᱱᱟᱜ ᱟᱹᱭᱩᱵ ᱫᱷᱟᱹᱵᱤᱡ ᱪᱟᱞᱟᱜ ᱠᱟᱱ ᱜᱮᱭᱟ᱾ ᱟᱨ ᱢᱮᱱᱠᱷᱟᱱ ᱧᱮᱞ ᱵᱮᱱ ᱟᱨ ᱫᱚᱥᱟᱨ ᱦᱤᱞᱳᱜ ᱫᱚ ᱦᱟᱸᱜ ᱧᱮᱞ ᱵᱮᱱ ᱫᱟᱜ ᱜᱮ ᱦᱟᱸᱜ ᱵᱟᱝ ᱦᱤᱡᱩᱜ ᱠᱟᱱᱟ ᱦᱚᱜᱼᱚᱝᱠᱟ ᱠᱚᱫᱚ ᱠᱟᱹᱴᱤᱡ ᱵᱟᱝ ᱜᱟᱱᱚᱜ ᱠᱟᱱᱟ ᱥᱮ?
ᱦᱳᱭᱚ ᱟᱨᱚ ᱧᱮᱞᱚᱜᱚᱜ ᱠᱟᱱᱟ ᱱᱚᱜᱼᱚᱭ ᱟᱵᱚ ᱫᱚ ᱢᱤᱫ ᱵᱟᱨ ᱠᱤᱥᱟᱹᱬ ᱦᱚᱲ ᱠᱚ ᱦᱮᱱᱟᱜ ᱟᱠᱟᱫ, ᱠᱳ ᱠᱚ ᱛᱟᱵᱚᱱᱟ᱾ ᱛᱟᱦᱞᱮ ᱩᱱᱠᱩ ᱠᱚᱫᱚ ᱚᱱᱠᱟ ᱥᱮᱞᱚ ᱠᱚᱠᱚ ᱵᱮᱱᱟᱣ ᱵᱟᱲᱟ ᱠᱟᱜᱼᱟ ᱥᱮ ᱛᱟᱦᱮᱞᱮ ᱧᱮᱞᱚᱜᱚᱜᱼᱟ ᱚᱱᱟ ᱥᱮᱞᱚ ᱫᱟᱜ ᱛᱮᱜᱮ ᱠᱚ ᱪᱟᱥ-ᱟ ᱟᱹᱰᱤ ᱡᱟᱹᱥᱛᱤ ᱠᱚ ᱪᱟᱥ-ᱟ ᱥᱮ ᱚᱱᱠᱟᱫᱟᱜ, ᱚ ᱛᱟᱦᱞᱮ ᱚᱱᱟ ᱫᱚ ᱦᱟᱸᱜ ᱟᱹᱞᱤᱧ ᱜᱮᱞᱤᱧ ᱧᱮᱞᱟᱱ᱾ ᱩᱱᱟᱹᱜ ᱮᱠᱴᱟ ᱱᱚᱥᱴᱚ ᱫᱚ ᱵᱟᱭ ᱜᱟᱱᱚᱜᱼᱟ ᱱᱚᱣᱟ ᱥᱮᱞᱚ ᱠᱷᱚᱱ ᱡᱟᱦᱟᱸ ᱫᱟᱜ ᱨᱟᱠᱟᱵ ᱠᱟᱱᱟ ᱱᱚᱣᱟ ᱫᱚ ᱦᱟᱸᱜ ᱟᱫᱚᱢ ᱧᱩ ᱩᱯᱚᱡᱳᱜᱤ ᱫᱟᱜ ᱛᱟᱵᱚᱱ ᱛᱟᱦᱞᱮ ᱡᱩᱫᱤ ᱱᱚᱣᱟ ᱪᱟᱥ ᱟᱵᱟᱫᱽ ᱨᱮ ᱡᱟᱹᱥᱛᱤ ᱵᱮᱱ ᱠᱷᱚᱨᱪᱟᱭᱟ ᱪᱟᱥ ᱟᱵᱟᱫᱽ ᱢᱟ ᱛᱤ ᱠᱟᱱ ᱜᱮᱭᱟ ᱟᱵᱚᱣᱟᱜ ᱫᱚ ᱪᱟᱥᱵᱟᱫ ᱨᱚᱦᱚᱸ ᱵᱚᱱ ᱡᱚᱢ ᱠᱮᱭᱟ ᱠᱤᱱᱛᱩ ᱟᱫᱚ ᱚᱱᱟ ᱦᱚᱸ ᱢᱤᱫᱴᱟᱝ ᱧᱮᱞ ᱵᱩᱡᱽ ᱠᱟᱛᱮ ᱴᱟᱝ ᱞᱤᱢᱤᱴ ᱨᱮ ᱵᱮᱵᱚᱦᱟᱨ ᱞᱟᱹᱠᱛᱤ ᱠᱟᱱ ᱛᱟᱵᱚᱱᱟ ᱩᱱᱟᱹᱜ ᱡᱟᱹᱥᱛᱤ ᱠᱟᱭ ᱛᱮᱫᱚ ᱵᱮᱵᱚᱦᱟᱨ ᱩᱪᱤᱛ ᱫᱚ ᱵᱟᱝ ᱠᱟᱱ ᱛᱟᱵᱚᱱᱟ ᱚᱱᱟ ᱫᱟᱜ ᱫᱚ᱾
ᱦᱮᱸ ᱟᱵᱚ ᱫᱚ ᱪᱟᱥᱵᱟᱥ ᱫᱚ ᱚᱱᱟ ᱫᱚ ᱟᱫᱚ ᱡᱩᱫᱤ ᱮᱠᱟᱞᱜᱮ ᱫᱟᱜ ᱵᱟᱝ ᱛᱟᱦᱮᱱᱟ, ᱛᱟᱦᱞᱮ ᱠᱷᱟᱱ ᱦᱟᱸᱜ ᱵᱚᱱ ᱵᱮᱵᱽᱦᱟᱨ ᱜᱮᱭᱟ ᱦᱩᱸ ᱟᱨ ᱡᱩᱫᱤ, ᱡᱩᱫᱤ ᱦᱟᱸᱜ ᱱᱚᱝᱠᱟ ᱜᱟᱰᱟ ᱫᱟᱜ ᱥᱮ ᱥᱮᱨᱢᱟ ᱫᱟᱜ, ᱡᱩᱫᱤ ᱵᱚᱱ ᱧᱟᱢᱟ ᱛᱟᱦᱞᱮ ᱠᱷᱟᱱ ᱫᱚ ᱚᱱᱟ ᱫᱟᱜ ᱠᱚᱫᱚ ᱦᱟᱸᱜ ᱵᱟᱝ ᱵᱮᱵᱚᱦᱟᱨ ᱞᱮᱠᱷᱟᱱ ᱜᱮ ᱟᱹᱰᱤᱜᱮ ᱱᱟᱯᱟᱭ ᱠᱚᱜᱼᱟ ᱪᱮᱫᱟᱜ